ᱦᱮᱸ ᱜᱚᱝᱠᱮ ᱡᱚᱦᱟᱨ ᱜᱮ
ᱦᱟᱞᱳ᱾
ᱦᱮᱞᱳ᱾
ᱦᱮᱸ ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ
ᱦᱮᱸ ᱪᱮᱫ ᱞᱮᱠᱟ ᱱᱟᱯᱟᱭ ᱵᱟᱲᱟ ᱜᱮ
ᱦᱮᱸ ᱱᱤᱛ ᱫᱚ ᱪᱟᱸᱫᱚ ᱵᱚᱸᱜᱟᱣᱟᱜ ᱫᱟᱭᱟ ᱛᱮᱦᱟᱸᱜ ᱱᱤᱛ ᱫᱚ ᱦᱟᱸᱜ ᱱᱟᱯᱟᱭ ᱵᱟᱲᱟ ᱜᱮ ᱦᱟᱸᱜ
ᱚ ᱟᱨ ᱤᱧᱟᱹᱜ ᱟᱞᱮ ᱦᱚᱸ ᱪᱟᱸᱫᱚ ᱵᱚᱸᱜᱟᱣᱟᱜ ᱫᱟᱭᱟᱣᱟᱛᱮᱜ ᱫᱟᱭᱟ ᱫᱩᱞᱟᱹᱲ ᱛᱮ ᱱᱤᱛᱚᱜ ᱦᱟᱹᱵᱤᱡ ᱛᱮ ᱟ ᱡᱚᱛᱚ ᱦᱚᱲᱜᱮ ᱢᱚᱸᱡᱽ ᱧᱚᱜ ᱢᱮᱱᱟᱜ ᱞᱮ ᱜᱮᱭᱟ ᱟᱨ ᱥᱟᱱᱟᱢ ᱠᱚᱜᱮ ᱠᱚ ᱢᱚᱸᱡᱽ ᱜᱮᱭᱟ ᱛᱚ ᱟᱹᱞᱤᱧ ᱢᱤᱫᱴᱮᱝ ᱠᱟᱛᱷᱟ ᱞᱤᱧ ᱠᱩᱞᱤ ᱵᱮᱱᱟ ᱛᱷᱚᱲᱟ ᱜᱟᱱ ᱠᱟᱱ ᱠᱟᱱ ᱞᱟᱹᱜᱤᱫ ᱛᱮ ᱟᱹᱞᱤᱧᱟᱜ ᱵᱷᱚᱭᱮᱥ ᱠᱤᱞᱤᱭᱟᱹᱨ ᱜᱮ ᱟᱸᱡᱚᱢᱚᱜ ᱠᱟᱱᱟ ᱟᱨ ᱠᱚᱱᱚ ᱵᱟᱭᱨᱮ ᱨᱮᱭᱟᱜ ᱥᱮ ᱡᱟᱦᱟᱱᱟᱜ ᱱᱚᱭᱤᱥ ᱠᱚ ᱟᱸᱡᱚᱢᱚᱜ ᱠᱟᱱᱟ ᱪᱮᱫ ᱦᱚᱭ ᱠᱚᱨᱮᱱᱟᱜ ᱥᱮ ᱡᱟᱦᱟᱱᱟᱜ
ᱵᱟᱝ ᱵᱟᱝ ᱵᱟᱝ ᱟᱸᱡᱚᱢᱚᱜ ᱠᱟᱱᱟ ᱟᱨ ᱠᱤᱞᱤᱭᱟᱹᱨ ᱧᱚᱜ ᱜᱮ ᱟᱸᱡᱚᱢᱚᱜ ᱠᱟᱱᱟ ᱯᱩᱭᱞᱩ ᱛᱮ ᱠᱟᱹᱴᱤᱡ ᱛᱚᱵᱮ ᱠᱷᱟᱱ ᱱᱤᱛᱚᱜ ᱫᱚ ᱢᱚᱴᱟᱢᱩᱴᱤ ᱦᱮᱸ ᱠᱤᱞᱤᱭᱟᱹᱨ ᱧᱚᱜ ᱜᱮ ᱟᱸᱡᱚᱢᱚᱜ ᱠᱟᱱᱟ ᱟᱨ ᱚᱱᱠᱟ ᱦᱚᱭ ᱦᱤᱸᱥᱤᱫ ᱠᱚ ᱪᱮᱫ ᱦᱚᱸ ᱵᱟᱝ ᱟᱸᱡᱚᱢᱚᱜ ᱠᱟᱱᱟ ᱦᱟᱸᱜ
ᱚ ᱦᱮᱸ ᱦᱮᱸ
ᱦᱩᱸ ᱛᱟᱦᱞᱮ ᱠᱟᱹᱢᱤ ᱠᱟᱹᱥᱱᱤ ᱠᱚᱫᱚ ᱪᱮᱫ? ᱠᱚ ᱦᱩᱭᱩᱜ ᱠᱟᱱᱟ ᱱᱤᱛᱚᱜ ᱫᱚ ᱦᱟᱜ ᱱᱟᱦᱟᱜ ᱞᱮᱠᱟ ᱫᱚ
ᱟ ᱠᱟᱹᱢᱤ ᱠᱚᱫᱚ ᱱᱟᱦᱟᱜ ᱟ ᱢᱟᱱᱮ ᱚᱠᱟᱴᱟᱜ ᱠᱟᱹᱢᱤᱢ ᱠᱩᱞᱤᱭᱮᱫ ᱠᱟᱱ ᱛᱟᱞᱟᱝᱟ ᱵᱟᱹᱧ ᱵᱩᱡᱷᱟᱹᱣ ᱫᱟᱲᱮᱭᱟᱜ ᱠᱟᱱᱟ?
ᱠᱟᱹᱢᱤ ᱵᱚᱞᱛᱮ ᱡᱮ ᱱᱚᱝᱠᱟ ᱚᱞᱚᱜ ᱯᱟᱲᱦᱟᱣ ᱥᱮ ᱪᱟᱥᱵᱟᱥ ᱥᱮ ᱱᱚᱝᱠᱟ ᱵᱟᱨᱦᱮ ᱠᱟᱜ ᱟᱹᱧ ᱵᱟᱦᱨᱮ ᱥᱮ ᱪᱟᱹᱠᱨᱤ ᱵᱟᱹᱠᱨᱤ ᱡᱟᱦᱟᱸᱴᱟᱜ ᱜᱮ
ᱫᱚ ᱚᱞᱚᱜ ᱯᱟᱲᱦᱟᱜ ᱦᱩᱭᱩᱜ ᱠᱟᱱᱟ ᱟᱨ ᱚᱞᱚᱜ ᱯᱟᱲᱦᱟᱜ ᱥᱟᱶ ᱥᱟᱶ ᱛᱮ ᱛᱷᱚᱲᱟ ᱵᱟᱦᱩᱛ ᱯᱟᱲᱦᱟᱣ ᱠᱚᱦᱚᱸ ᱦᱩᱭᱩᱜ ᱠᱟᱱ ᱜᱮᱭᱟ ᱪᱮᱫᱟᱜ ᱡᱮ ᱯᱟᱲᱦᱟᱣ ᱵᱟᱝᱠᱷᱟᱱ ᱫᱚ ᱢᱟᱱᱮ ᱟᱵᱚ ᱱᱚᱣᱟ ᱡᱟᱦᱟᱱ ᱡᱤᱱᱤᱥ ᱞᱟᱹᱜᱤᱫ ᱛᱮ ᱥᱤᱠᱪᱷᱤᱛᱚᱜ ᱞᱟᱹᱜᱤᱫ ᱵᱟᱦᱩᱛ ᱡᱩᱨᱩᱨᱤ ᱜᱮᱭᱟ ᱢᱟᱱᱮ ᱵᱟᱝ ᱥᱤᱠᱪᱷᱤᱛ ᱞᱮᱱᱠᱷᱟᱱ ᱫᱚ ᱯᱷᱤᱨ ᱟᱯᱱᱟᱨ ᱞᱟᱹᱲ ᱟᱯᱱᱟᱨ ᱦᱟᱥᱟ ᱞᱟᱹᱜᱤᱫ ᱟᱨ ᱟᱯᱱᱟᱨ ᱢᱟᱱᱮ ᱡᱤᱵᱚᱱ ᱠᱷᱟᱸᱰᱟᱣ ᱞᱟᱹᱜᱤᱫ ᱛᱮ ᱚᱛ ᱦᱟᱥᱟ ᱡᱩᱢᱤ ᱡᱟᱭᱜᱟ ᱞᱟᱹᱜᱤᱫ ᱛᱮ ᱛᱷᱚᱲᱟ ᱢᱮᱦᱱᱚᱛ ᱦᱩᱭᱩᱜᱼᱟ ᱟᱨ ᱡᱩᱫᱤ ᱥᱤᱠᱪᱷᱤᱛ ᱜᱮ ᱡᱩᱫᱤ ᱵᱟᱢ ᱛᱟᱦᱮᱸᱱᱟ ᱛᱚ ᱟᱢᱟᱜ ᱚᱛ ᱦᱟᱥᱟ ᱜᱮ ᱮᱴᱟᱜ ᱟᱱ ᱦᱚᱲ ᱠᱚ ᱮᱲᱮ ᱠᱟᱛᱮᱜ ᱠᱩ ᱤᱫᱤ ᱢᱮᱭᱟ
ᱦᱮᱸ ᱱᱮᱛᱟᱨ ᱢᱟ ᱡᱚᱛᱚ ᱜᱮ ᱠᱟᱜᱚᱡᱽ ᱠᱚᱞᱚᱢ ᱡᱩᱜᱽ ᱦᱮᱡᱽ ᱟᱠᱟᱱᱟ ᱟᱫᱚ ᱚᱯᱷᱤᱥ ᱟᱫᱟᱞᱚᱛ ᱥᱟᱱᱟᱢ ᱡᱟᱭᱜᱟ ᱨᱮᱜᱮ ᱵᱟᱢ ᱚᱞᱚᱜ ᱯᱟᱲᱦᱟᱣ ᱞᱮᱱᱠᱷᱟᱱ ᱫᱚ ᱠᱟᱹᱴᱤᱡ ᱫᱚᱠᱚ ᱫᱟᱹᱲ ᱵᱟᱲᱟ ᱦᱚᱪᱚ ᱢᱮᱭᱟ ᱧᱮᱞᱟᱵᱮᱱ ᱮᱸ ᱡᱟᱦᱟᱸᱨᱮ ᱢᱤᱫ ᱜᱷᱟᱹᱲᱤᱡ ᱨᱮᱱᱟᱜ ᱦᱩᱭᱱᱟ ᱠᱟᱹᱢᱤ ᱚᱸᱰᱮ ᱢᱮᱛᱟᱜ ᱢᱮᱭᱟᱭ ᱜᱟᱯᱟ ᱦᱤᱡᱩᱜ ᱢᱮᱥᱮ ᱢᱮᱭᱟᱝ ᱦᱤᱡᱩᱜ ᱢᱮ ᱟᱫᱚ ᱵᱟᱢ ᱚᱞᱚᱜ ᱵᱟᱢ ᱯᱟᱲᱦᱟᱣ ᱥᱮ ᱵᱟᱢ ᱥᱤᱠᱠᱷᱤᱛᱚ ᱵᱟᱢ ᱚᱞᱚᱜ ᱯᱟᱲᱦᱟᱣ ᱞᱮᱱᱠᱷᱟᱱ ᱟᱨᱠᱤ ᱩᱱᱤ ᱴᱷᱮᱡ ᱟᱢ ᱵᱟᱢ ᱤᱭᱟᱹ ᱫᱟᱲᱮᱭᱟᱜᱼᱟ ᱚᱵᱷᱤᱡᱩᱜᱽ ᱫᱟᱲᱮᱭᱟᱜᱼᱟ ᱵᱟᱢ ᱢᱮᱱ ᱫᱟᱲᱮᱭᱟᱭᱟ ᱦᱩᱸ ᱞᱟᱹᱭᱟ ᱦᱮᱸ ᱡᱟᱹᱱᱤᱡ ᱮ ᱢᱮᱱ ᱠᱮᱫᱟ ᱦᱮᱸ ᱡᱟᱹᱱᱤᱡ ᱵᱟᱝ ᱦᱩᱭᱩᱜ-ᱟ ᱟᱨ ᱡᱩᱫᱤ ᱚᱱᱟ ᱜᱮᱢ ᱵᱟᱲᱟᱭ ᱠᱟᱜᱼᱟ ᱥᱮ ᱥᱤᱠᱠᱷᱤᱛᱚ ᱦᱩᱭ ᱠᱚᱜᱼᱟ ᱟᱢ ᱩᱱᱤ ᱪᱮᱛᱟᱱ ᱨᱮᱢ ᱨᱚᱲ ᱫᱟᱲᱮᱭᱟᱜ-ᱟ ᱦᱮᱸᱥᱮ ᱟᱨ ᱵᱟᱢ ᱥᱤᱠᱠᱷᱤᱛᱚ ᱞᱮᱱᱠᱷᱟᱱ ᱚᱱᱟ ᱪᱮᱫ ᱨᱚᱲ ᱨᱮᱱᱟᱜ ᱫᱟᱲᱮ ᱦᱚᱸ ᱵᱟᱢ ᱵᱩᱡᱟ ᱦᱮᱸ ᱚᱱᱟᱛᱮ ᱱᱤᱛᱚᱜ ᱡᱩᱜᱽ ᱨᱮᱫᱚ ᱥᱤᱠᱠᱷᱤᱛᱚ ᱫᱚ ᱫᱚᱨᱠᱟᱨ ᱫᱚᱨᱠᱟᱨ ᱜᱮ ᱵᱟᱝ ᱫᱚ ᱵᱟᱝ ᱥᱮ ᱚᱞᱚᱜ ᱯᱟᱲᱦᱟᱜ ᱫᱚ ᱫᱚᱨᱠᱟᱨ ᱜᱮ ᱥᱟᱱᱟᱢ ᱠᱚᱜᱮ
ᱥᱚᱥᱟᱞ ᱢᱤᱰᱤᱭᱟ ᱨᱮ ᱱᱮᱛᱟᱨ ᱮᱱᱛᱮ ᱟᱹᱰᱤᱜᱟᱱ ᱢᱚᱡᱽ ᱜᱮ ᱧᱮᱞ ᱧᱮᱞᱚᱜᱚᱜ ᱠᱟᱱᱟ ᱱᱤᱛᱚᱜ ᱡᱮ ᱢᱟᱱᱮ ᱡᱟᱦᱟᱸᱭ ᱢᱟᱛᱞᱟᱵᱽ ᱟᱣᱟᱡᱽ ᱠᱚ ᱩᱴᱷᱟᱹᱣᱮᱫ ᱠᱟᱱ ᱛᱟᱵᱚᱱ ᱥᱮ ᱥᱚᱢᱟᱡ ᱵᱟᱠ ᱵᱟᱥᱮᱡ ᱡᱟᱦᱟᱸᱭ ᱚᱯᱷᱤᱥᱟᱨ ᱥᱮ ᱡᱟᱦᱟᱸᱭ ᱮᱱᱛᱮᱫ ᱯᱨᱚᱵᱞᱮᱢ ᱵᱟᱠᱷᱨᱟ ᱞᱟᱹᱜᱤᱫ ᱛᱮ ᱛᱚ ᱥᱚᱥᱟᱞ ᱢᱤᱰᱤᱭᱟ ᱨᱮ ᱟᱹᱰᱤ ᱜᱟᱱ ᱚᱱᱠᱟ ᱠᱚᱲᱟᱠᱩᱧ ᱧᱮᱞᱮᱫ ᱠᱚᱣᱟ ᱮᱠᱴᱤᱵᱷ ᱠᱟᱱᱟ ᱠᱚ ᱟᱨ ᱩᱱᱠᱩ ᱜᱨᱟᱣᱩᱱᱰ ᱞᱮᱵᱮᱞ ᱨᱮ ᱚᱛᱨᱮ ᱩᱱᱠᱩ ᱞᱟᱹᱲᱦᱟᱹᱭ ᱞᱟᱹᱜᱤᱫ ᱠᱚ ᱢᱟᱱᱮ ᱟᱠᱚᱣᱟᱜ ᱡᱟᱸᱜᱟ ᱠᱚ ᱯᱷᱮᱰ ᱠᱟᱜᱼᱟ ᱥᱚᱨᱠᱟᱨ ᱥᱮ ᱚᱯᱷᱤᱥᱟᱨ ᱥᱮ ᱵᱤᱨᱩᱫ ᱢᱤᱫ ᱴᱮᱝ ᱵᱷᱤᱰᱭᱳ ᱛᱷᱚᱲᱟ ᱫᱤᱱ ᱞᱟᱦᱟᱨᱮᱤᱧ ᱧᱮᱞ ᱞᱮᱜᱼᱟ ᱠᱤ ᱟᱠᱚ ᱟᱛᱳᱮ ᱫᱟᱜ ᱨᱮᱭᱟᱜ ᱥᱚᱢᱚᱥᱟ ᱛᱟᱦᱮᱸ ᱠᱟᱱᱟ᱾ ᱟᱨ ᱚᱱᱟ ᱫᱟᱜ ᱤᱭᱟᱹ ᱞᱟᱹᱜᱤᱫ ᱛᱮ ᱩᱱᱤ ᱟᱠ ᱡᱮᱞᱟ ᱨᱮᱱ ᱡᱟᱦᱟᱸᱭᱼᱼ ᱢᱮᱱ ᱠᱟᱱᱟᱭ ᱩᱱᱤ ᱚᱱᱟ ᱞᱮᱴᱟᱨ ᱚᱞ ᱟᱫᱮ ᱛᱟᱦᱮᱸᱱᱟᱭ ᱞᱮᱠᱤᱱ ᱚᱱᱟᱼᱼ ᱞᱮᱴᱚᱨ ᱛᱮ ᱩᱱᱤ ᱠᱚᱱᱚ ᱨᱮᱥᱯᱚᱱᱥ ᱵᱟᱝ ᱧᱟᱢ ᱞᱮᱫ ᱛᱮ ᱩᱱᱤ ᱢᱤᱫᱴᱮᱱ ᱵᱤᱰᱭᱳᱭ ᱵᱟᱱᱟᱣ ᱟᱨ ᱵᱤᱰᱭᱳ ᱵᱟᱱᱟᱣ ᱠᱟᱛᱮᱫ ᱚᱱᱟ ᱤᱱᱥᱴᱟᱜᱨᱟᱢ ᱟᱛᱮ ᱢᱤᱫᱴᱮᱱ ᱱᱟᱱᱟ ᱨᱚᱠᱚᱢᱼᱼ ᱤᱭᱟᱹ ᱢᱤᱫᱴᱮᱡ ᱯᱮ ᱤᱭᱟᱹ ᱨᱮ ᱧᱩᱛᱩᱢ ᱫᱚ ᱵᱟᱹᱧ ᱯᱮᱞᱮᱴᱼᱼ ᱯᱷᱳᱨᱢ ᱨᱮ ᱚᱱᱟᱨᱮᱭ ᱟᱯᱞᱳᱰ ᱠᱮᱜᱼᱟᱭ ᱟᱯᱞᱳᱰ ᱠᱟᱛᱮ ᱩᱱᱤᱼᱼ ᱚᱱᱟ ᱨᱮ ᱟᱹᱰᱤ ᱜᱟᱱ ᱦᱚᱲ ᱠᱚ ᱧᱮᱞ ᱠᱮᱜᱼᱟ ᱟᱨ ᱚᱱᱟ ᱵᱤᱰᱭᱳ ᱯᱩᱨᱟᱹ ᱵᱷᱟᱨᱚᱛ ᱫᱤᱥᱚᱢ ᱨᱮ ᱯᱟᱥᱱᱟ ᱣᱱᱟ ᱟᱨ ᱛᱟᱭᱱᱚᱢ ᱛᱮᱼᱼ ᱢᱤᱫ ᱥᱟᱯᱛᱟ ᱟᱱᱫᱚᱨ ᱨᱮ ᱚᱱᱟ ᱟᱹᱛᱩ ᱨᱮᱠᱚ ᱵᱩᱨᱤᱝ ᱠᱮᱜᱼᱟ᱾ ᱵᱩᱨᱤᱱ ᱠᱮᱫᱟ ᱠᱚ ᱟᱨ ᱫᱟᱜ ᱨᱮᱱᱟᱜ ᱯᱷᱮᱥᱮᱞᱤᱴᱤ ᱠᱚ ᱮᱢᱟᱜ ᱠᱚᱣᱟ᱾ ᱛᱚ ᱠᱟᱹᱦᱤ ᱱᱟ ᱠᱟᱹᱦᱤ ᱢᱤᱫᱴᱮᱱ ᱱᱚᱣᱟ ᱢᱤᱫᱴᱮᱱ ᱞᱟᱹᱲᱦᱟᱹᱭ ᱨᱮᱭᱟᱜ ᱥᱟᱹᱦᱤ ᱛᱟᱹᱨᱤᱠᱟ ᱩᱱᱤ ᱜᱤᱫᱽᱨᱟᱹᱭᱼᱼ ᱧᱟᱢ ᱠᱮᱫᱟ
ᱧᱟᱢ ᱠᱮᱫᱟ
ᱢᱤᱫᱴᱮᱱ ᱞᱮᱴᱟᱨ ᱠᱟᱛᱮ ᱚᱞ ᱠᱟᱛᱮ ᱡᱩᱫᱤ ᱚᱱᱟᱭ ᱡᱚᱢᱟᱭᱮᱫ ᱠᱟᱱ ᱛᱟᱦᱮᱸᱱᱟ ᱛᱚ ᱚᱱᱟ ᱠᱚ ᱱᱟᱡᱟᱨ ᱟᱱᱫᱟᱡᱮᱫ ᱠᱟᱱ ᱛᱟᱭ ᱛᱟᱦᱮᱸᱱᱟ᱾ ᱚᱱᱟ ᱠᱟᱜᱚᱡᱽ ᱚᱱᱟ ᱳᱯᱷᱤᱥ ᱨᱮ ᱯᱷᱟᱭᱤᱞ ᱨᱮᱜᱮ ᱫᱚᱲᱚᱢ ᱠᱟᱛᱮᱫ ᱛᱟᱦᱮᱸᱱᱚᱜ ᱠᱟᱱ ᱛᱟᱦᱮᱸᱱᱟᱼᱼ ᱢᱮᱱᱠᱷᱟᱱ ᱩᱱᱤ ᱢᱤᱫᱴᱮᱱ ᱱᱟᱭᱟᱱ ᱨᱚᱠᱚᱢ ᱯᱩᱛᱷᱤ ᱩᱱᱤᱭᱟᱜᱼᱼ ᱫᱤᱢᱟᱜᱽ ᱨᱮ ᱦᱮᱡ ᱮᱱ ᱛᱟᱭᱟ ᱟᱨ ᱩᱱᱤ ᱚᱱᱟᱭ᱾ ᱵᱤᱰᱭᱳ ᱵᱟᱱᱟᱣ ᱠᱟᱛᱮ ᱯᱳᱥᱴ ᱠᱮᱫᱟ ᱟᱨ ᱩᱱᱤ ᱥᱚᱢᱟᱡᱽ ᱛᱟᱞᱟᱨᱮ ᱚᱱᱟ ᱟ ᱟᱛᱚ ᱨᱮᱭᱟᱜ ᱥᱟᱪᱟᱭ ᱩᱫᱩᱜᱼᱼ ᱠᱮᱫᱟ ᱟᱨ ᱚᱱᱟ ᱡᱤᱱᱤᱥ ᱢᱟᱱᱮᱼᱼ ᱥᱟᱹᱨᱤᱭᱮᱱᱟ ᱟᱨ ᱚᱱᱟ ᱥᱟᱠᱥᱮᱥᱮ ᱧᱟᱢ ᱠᱮᱜᱼᱟ ᱛᱚ ᱠᱚ ᱢᱮᱱ ᱠᱟᱜ ᱞᱮᱠᱟ ᱡᱟᱦᱟᱸ ᱞᱮᱠᱟ᱾ ᱢᱮᱱ ᱟᱠᱟᱜᱼᱟ ᱠᱤ ᱡᱟᱦᱟᱱ ᱡᱤᱱᱤᱥ ᱨᱮᱜᱤ ᱟᱢ ᱡᱩᱫᱤᱼᱼ ᱟᱹᱲᱤ ᱥᱟᱪᱪᱟᱭᱤ ᱨᱮ ᱢᱮᱱᱟᱢᱟ ᱟᱨ ᱡᱩᱫᱤ ᱢᱮᱦᱱᱟᱛ ᱥᱤᱫᱽᱫᱟᱹᱛ ᱛᱮ ᱡᱩᱫᱤ ᱟᱢᱮᱢ ᱪᱮᱠᱟᱭᱮᱫ ᱠᱟᱱᱟ ᱛᱚ ᱚᱵᱚᱥᱥᱳᱭ ᱟᱢ ᱚᱱᱟ ᱡᱤᱱᱤᱥ ᱥᱚᱯᱷᱚᱞᱚᱜ ᱮᱢ ᱵᱟᱱᱟᱜ ᱜᱮᱭᱟ ᱟᱨᱼᱼ ᱚᱱᱛᱮ ᱱᱚᱝᱠᱟ ᱦᱩᱭᱩᱜ ᱠᱟᱱ ᱜᱮᱭᱟ ᱦᱟᱸ
ᱵᱟ ᱱᱤᱛᱼᱼ ᱱᱤᱛᱚᱜ ᱫᱚ ᱰᱤᱡᱤᱴᱮᱞ ᱡᱩᱜᱽ ᱥᱮ ᱫᱩᱱᱤᱭᱟ ᱦᱤᱡᱩᱜ ᱠᱟᱱᱟ ᱦᱮᱸ ᱟᱨ ᱱᱚᱶᱟ ᱠᱚ ᱦᱚᱸ ᱟᱵᱚᱼᱼ ᱥᱟᱱᱛᱟᱲ ᱥᱚᱢᱟᱡᱽ ᱨᱮᱱ ᱦᱚᱸ ᱟᱹᱰᱤ ᱚᱱᱟ ᱥᱮᱫ ᱛᱮᱦᱚᱸ ᱟᱹᱰᱤ ᱵᱚᱱ ᱛᱟᱭᱱᱚᱢ ᱠᱟᱱᱟ ᱠᱤᱱᱛᱩᱼᱼ ᱚᱱᱟ ᱫᱚ ᱟᱹᱰᱤ ᱜᱮ ᱞᱟᱹᱠᱛᱤ ᱠᱟᱱᱟ ᱦᱮᱸ ᱢᱟᱱᱮᱼᱼ
ᱦᱮᱸ
ᱟᱹᱰᱤ ᱜᱟᱱ ᱜᱮ ᱰᱤᱡᱤ ᱴᱮᱞ ᱡᱩᱜᱽ ᱨᱮᱠᱚ ᱦᱮᱡ ᱠᱟᱱ ᱨᱮᱦᱚᱸ ᱠᱤᱱᱛᱩ ᱵᱟᱹᱦᱩ ᱢᱮᱱᱟᱜ ᱠᱚᱣᱟ ᱡᱮ ᱮᱠᱷᱚᱱᱚ ᱛᱟᱭᱱᱚᱢ ᱨᱮᱜᱮ ᱢᱮᱱᱟᱜ ᱠᱚᱣᱟ ᱥᱮ ᱚᱱᱟ ᱠᱚ ᱤᱫᱤ ᱠᱟᱛᱮᱼᱼ ᱛᱮ ᱵᱟᱝ ᱠᱚ ᱵᱟᱲᱟᱭᱟ ᱥᱮ ᱪᱮᱫ ᱦᱮᱸ ᱚᱝᱠᱟ ᱧᱮᱞ ᱵᱟᱲᱟᱜ ᱜᱮᱭᱟ ᱱᱚᱣᱟ ᱠᱚᱨᱮ ᱦᱚᱸ
ᱟᱵᱚ ᱡᱩᱫᱤ ᱟᱹᱞᱤᱧ ᱡᱩᱫᱤ ᱢᱤᱫᱴᱮᱱ ᱠᱟᱛᱷᱟ ᱞᱤᱧ ᱢᱮᱱᱟ ᱞᱤᱠᱤᱱᱼᱼ ᱥᱟᱪᱪᱟᱭᱤ ᱠᱟᱱᱟ ᱱᱚᱣᱟ ᱫᱚ ᱞᱮᱠᱤᱱ ᱱᱚᱣᱟ ᱜᱮ ᱥᱟᱹᱨᱤ ᱠᱟᱛᱷᱟ ᱠᱟᱱᱟ᱾ ᱟᱵᱚ ᱡᱩᱫᱤ ᱟᱵᱚᱣᱟᱜᱼᱼ ᱢᱟᱱᱮ ᱟᱵᱚ ᱟᱹᱫᱤᱵᱟᱹᱥᱤᱭᱟᱜ ᱡᱩᱫᱤ ᱟᱵᱚ ᱢᱚᱛᱚᱣᱟᱜ ᱡᱩᱫᱤᱧ ᱠᱟᱛᱷᱟᱭ ᱠᱷᱟᱡ ᱛᱚ ᱟᱵᱚᱼᱼ ᱱᱤᱛ ᱦᱟᱹᱵᱤᱡ ᱛᱮ ᱵᱩᱡᱷᱟᱹᱣ ᱵᱟᱲᱟᱭᱮᱫ ᱠᱟᱱᱟ ᱞᱤᱧ ᱫᱩ ᱦᱟᱡᱟᱨ ᱯᱟᱸᱪ ᱪᱷᱮ ᱨᱮᱜᱮ ᱢᱮᱱᱟᱜ ᱵᱚᱱᱟ᱾ ᱟᱹᱣᱨᱤ ᱵᱚᱱ ᱫᱩ ᱦᱟᱡᱟᱨ ᱪᱷᱟᱹᱵᱵᱤᱥ ᱨᱮᱫᱚ ᱟᱹᱣᱨᱤ ᱢᱮᱱᱟᱜ ᱵᱚᱱᱟ᱾ ᱢᱟᱱᱮ ᱫᱩ ᱦᱟᱡᱟᱨ ᱪᱷᱟᱹᱵᱵᱤᱥ ᱦᱟᱹᱡᱩᱜ ᱞᱟᱹᱜᱤᱫ ᱛᱮ ᱟᱹᱣᱨᱤ ᱵᱚᱱ ᱥᱮᱴᱮᱨᱚᱜᱼᱟ ᱪᱮᱫᱟᱜ ᱡᱮᱼᱼ ᱫᱩ ᱦᱟᱡᱟᱨ ᱪᱷᱟᱹᱵᱵᱤᱥ ᱞᱟᱹᱜᱤᱫ ᱫᱚ ᱟᱹᱰᱤ ᱰᱮᱵᱷᱞᱳᱯᱢᱮᱱᱴ ᱦᱩᱭᱩᱜ ᱫᱚᱨᱠᱟᱨ ᱾ ᱟᱵᱚ ᱟᱛᱳ ᱨᱮᱦᱚᱸ ᱟᱵᱚ ᱟᱛᱳ ᱨᱮᱱ ᱟᱵᱚ ᱨᱮᱱ ᱜᱚ ᱵᱟᱵᱟ ᱠᱚ ᱢᱳᱵᱟᱭᱤᱞ ᱠᱚ ᱪᱟᱹᱞᱩ ᱠᱚ ᱪᱮᱫ ᱠᱮᱭᱟ ᱥᱮ ᱰᱤᱡᱤᱴᱮᱞ ᱨᱮᱭᱟᱜ ᱥᱟᱱᱟᱢ ᱡᱤᱱᱤᱥ ᱠᱚ ᱵᱩᱡᱷ ᱫᱟᱲᱮ ᱠᱮᱭᱟ ᱾ ᱥᱮ ᱩᱝᱠᱩ ᱠᱚ ᱥᱟᱱᱟᱢ ᱠᱚ ᱥᱤᱠᱪᱷᱤᱛ ᱠᱚᱜᱼᱟ ᱛᱚ, ᱱᱤᱛᱚᱜ ᱫᱚ ᱫᱩ ᱦᱟᱡᱟᱨ ᱯᱟᱸᱪ ᱯᱟᱸᱪ ᱪᱟᱨ ᱠᱚᱨᱮ ᱜᱮ ᱢᱮᱱᱟᱜ ᱵᱚᱱᱟ, ᱤᱧᱟᱹᱜ ᱮᱠᱚᱨᱰᱤᱝ ᱴᱩ ᱫᱩ ᱦᱟᱡᱟᱨ ᱪᱷᱟᱹᱵᱵᱤᱥ ᱫᱚ ᱟᱵᱚ ᱞᱟᱹᱜᱤᱫ ᱫᱚ ᱢᱟᱱᱮ ᱟᱵᱚ ᱠᱚᱲᱟ ᱠᱚ ᱞᱟᱹᱜᱤᱫ ᱫᱚ ᱦᱩᱭ ᱫᱟᱲᱮᱭᱟᱜᱼᱟ᱾ ᱢᱮᱱᱠᱷᱟᱱ ᱯᱩᱨᱟᱹᱭ ᱮᱵᱷᱨᱮᱡᱽ ᱟᱵᱚᱣᱟᱜ ᱡᱩᱫᱤ ᱢᱤᱞᱟᱹᱣ ᱠᱟᱛᱮᱢ ᱧᱮᱞᱟ ᱛᱚ ᱠᱟᱹᱦᱤ ᱱᱟ ᱠᱟᱹᱦᱤ ᱢᱤᱫᱴᱮᱱ ᱦᱩᱫᱤᱥ ᱨᱮᱭᱟᱜ ᱠᱟᱛᱷᱟ ᱠᱟᱱᱟ ᱱᱚᱣᱟ ᱱᱚᱣᱟ ᱤᱧᱟᱹᱜ ᱢᱟᱭᱤᱱᱰᱮ ᱢᱮᱱ ᱚᱪᱚᱭᱮᱫ ᱠᱟᱱᱟ ᱦᱮᱸ ᱾
ᱴᱷᱤᱠ
ᱟᱞᱟᱝ ᱫᱚ ᱵᱩᱡᱷᱟᱹᱜ ᱠᱟᱱᱟ ᱛᱤᱦᱤᱧ